ᱦᱮᱞᱳ ᱟᱸᱡᱚᱢᱚᱜ ᱠᱟᱱᱟ
ᱦᱚᱭ ᱟᱸᱡᱚᱢᱚᱜᱼᱟ ᱚᱱᱛᱮ ᱦᱚᱸ ᱟᱸᱡᱚᱢᱚᱜ ᱠᱟᱱᱟ ᱛᱚ
ᱦᱮᱸ ᱤᱧᱤᱧ ᱟᱸᱡᱚᱢ ᱧᱟᱢ ᱮᱫᱟ ᱛᱟᱨᱯᱚᱨᱮ ᱪᱮᱫ ᱪᱮᱫᱠᱚᱢ ᱪᱤᱠᱟᱹ ᱵᱟᱲᱟᱭᱮᱫᱟ ᱱᱤᱛᱚᱜ ᱫᱚ ᱛᱟᱦᱮᱞᱮ
ᱦᱮᱸ ᱱᱚᱜᱼᱚᱭ ᱛᱚ ᱱᱤᱛᱳᱜ ᱫᱚ ᱡᱚᱢ ᱵᱟᱲᱟ ᱦᱩᱭᱱᱟ ᱠᱤᱫᱩᱵ ᱠᱚ ᱟᱫᱚ ᱠᱤᱫᱩᱵ ᱠᱚ ᱡᱚᱢ ᱵᱟᱲᱟ ᱠᱟᱛᱮᱫ ᱱᱤᱛᱚᱜ ᱫᱚ ᱠᱟᱹᱴᱤᱡ ᱵᱟᱦᱨᱮ ᱥᱮᱱ ᱫᱩᱲᱩᱵ ᱵᱟᱲᱟ ᱦᱩᱭ ᱟᱠᱟᱱᱟ
ᱟᱪᱪᱷᱟ ᱟᱪᱪᱷᱟ
ᱦᱚᱭ ᱦᱸᱥᱤᱫ ᱠᱚ ᱡᱚᱢ ᱵᱟᱲᱟ ᱦᱩᱭᱩᱜ ᱠᱟᱱᱟ ᱱᱤᱛᱚᱜ ᱫᱚ
ᱚ ᱛᱟᱦᱞᱮ ᱟᱯᱮ ᱥᱮᱫ ᱛᱮᱦᱮᱧᱟᱜ ᱚᱭᱮᱫᱟᱨ ᱪᱮᱫ ᱞᱮᱠᱟ
ᱚ ᱛᱮᱦᱮᱧ ᱫᱚ ᱫᱟᱜ ᱡᱟᱹᱲᱤ ᱠᱚᱫᱚ ᱵᱟᱹᱱᱩᱜ ᱟᱠᱟᱫ ᱛᱮ ᱨᱤᱢᱤᱞ ᱠᱚᱫᱚ ᱧᱮᱞᱚ ᱜᱚᱜ ᱠᱟᱱ ᱜᱮᱭᱟ ᱢᱮᱱᱠᱷᱟᱱ ᱫᱟᱜ ᱡᱟᱹᱲᱤ ᱠᱚᱫᱚ ᱵᱟᱹᱱᱩᱜ ᱟᱠᱟᱫᱟ ᱟᱫᱚ ᱱᱟᱯᱟᱭ ᱜᱮ ᱵᱩᱡᱷᱟᱹᱣᱚᱜ ᱠᱟᱱᱟ ᱦᱳᱭ ᱵᱟᱲᱟᱭᱮᱫ ᱠᱟᱱᱟ ᱱᱤᱛᱚᱜ ᱫᱚ
ᱟᱪᱷᱟ
ᱟᱨ ᱛᱟᱦᱚᱞᱮ ᱟᱢ ᱫᱚ ᱪᱮᱫ ᱠᱚᱢ ᱪᱤᱠᱟᱹᱭᱮᱫᱟ ᱱᱤᱛᱚᱜ ᱫᱚ
ᱤᱧᱦᱚᱸ ᱠᱤᱫᱩᱵ ᱵᱟᱲᱟ ᱠᱟᱛᱮ ᱦᱚᱸᱜᱼᱚᱭ ᱤᱧ ᱫᱩᱲᱩᱵ ᱵᱟᱲᱟ ᱟᱠᱟᱱᱟ ᱵᱟᱭᱨᱮ ᱥᱮᱫ ᱨᱮ ᱛᱮᱦᱮᱧ ᱫᱚ ᱟᱞᱮ ᱥᱮᱫ ᱦᱚᱸ ᱯᱷᱟᱠᱟ ᱠᱟᱫᱟᱭ ᱛᱟᱦᱮ ᱫᱚ ᱚᱱᱟ ᱠᱷᱟᱹᱛᱤᱨ ᱵᱟᱦᱨᱮ ᱠᱚᱨᱮ ᱜᱮ ᱫᱩᱲᱩᱵ ᱵᱟᱲᱟ ᱦᱩᱭ ᱠᱟᱱᱟ ᱦᱟᱸᱜ
ᱟᱪᱪᱷᱟ ᱱᱟᱯᱟᱭ ᱜᱮ ᱚᱱᱟ ᱦᱚᱸ ᱠᱤᱱᱛᱩ ᱵᱟᱝ ᱫᱟᱜ ᱵᱟᱲᱟ ᱞᱮᱠᱷᱟᱡ ᱫᱚ ᱴᱤᱜ ᱮᱴᱠᱮᱴᱚᱬᱮ ᱦᱩᱭᱩᱜ ᱠᱟᱱ ᱛᱟᱵᱚᱱ ᱜᱮᱭᱟ
ᱦᱮᱸ ᱦᱩᱭ ᱫᱚ ᱦᱩᱭᱩᱜ ᱠᱟᱱ ᱜᱮᱭᱟ ᱜᱚᱴᱟ ᱜᱮ ᱟᱨ ᱱᱚᱜᱼᱚᱭ ᱪᱟᱥ ᱠᱚ ᱛᱟᱭᱚᱢ ᱤᱫᱤᱜ ᱠᱟᱱᱟ
ᱦᱳᱭ ᱛᱟᱦᱚᱞᱮ ᱢᱮᱱ ᱫᱤᱧ ᱟᱢ ᱢᱟᱱᱮ ᱱᱮᱛᱼᱼ ᱱᱮᱛᱟᱨᱟᱜ ᱡᱩᱜᱽ ᱨᱮ ᱚᱱᱠᱟ ᱪᱮᱫ ᱠᱚ ᱡᱤᱱᱤᱥ ᱢᱟᱱᱮ ᱟᱫ ᱤᱫᱤᱜ ᱠᱟᱱ ᱞᱮᱠᱟᱢ ᱵᱩᱡᱷᱟᱹᱣᱮᱫ ᱠᱟᱱᱟ ᱢᱟᱱᱮ ᱯᱷᱳᱱ ᱠᱚ ᱥᱮ ᱥᱳᱥᱟᱞ ᱢᱤᱰᱤᱭᱟ ᱱᱚᱝᱠᱟ ᱦᱤᱡᱩᱜ? ᱦᱮᱡ ᱟᱠᱟᱱ ᱛᱮ
ᱪᱮᱫ ᱚᱱᱟ ᱠᱟᱛᱷᱟ ᱵᱟᱝ
ᱦᱳᱭ
ᱱᱤᱛᱚᱜ ᱡᱩᱫᱤ ᱧᱮᱞ ᱦᱩᱭᱩᱜᱼᱟ ᱡᱮᱢᱚᱱ ᱯᱳᱭᱞᱟᱹ ᱨᱮᱜᱮ ᱡᱟᱦᱟᱸ ᱟᱹᱰᱤ ᱵᱤᱥᱤ ᱧᱮᱞᱚᱜ ᱠᱟᱱᱟ ᱡᱟᱦᱟᱸ ᱫᱚ ᱛᱩᱢᱫᱟᱜ ᱴᱟᱢᱟᱠ ᱟᱵᱚᱣᱟᱜ ᱡᱟᱦᱟᱸ ᱮᱱᱮᱡ ᱥᱮᱨᱮᱧ ᱱᱚᱣᱟ ᱦᱚᱸ ᱚᱱᱟ ᱡᱤᱱᱤᱥ ᱠᱚ ᱢᱟᱱᱮ ᱦᱮᱡ ᱟᱠᱟᱱᱛᱮ ᱪᱮᱫ ᱤᱧ ᱞᱟᱹᱭᱟ ᱚᱱᱟ ᱡᱤᱱᱤᱥ ᱨᱮᱜᱮ ᱢᱟᱱᱮ ᱡᱮᱢᱚᱱ ᱱᱚᱜᱼᱚᱭ ᱥᱮᱨᱮᱧ ᱥᱮᱨᱮᱧ ᱠᱚ ᱚᱱᱮ ᱵᱚᱠᱥ ᱨᱮ ᱡᱟᱦᱟᱸ ᱫᱚ
ᱦᱳᱭ
ᱦᱮᱸ ᱥᱮ ᱵᱟᱝ ᱱᱚᱣᱟ ᱠᱚ ᱢᱤᱫ ᱢᱤᱫ ᱴᱟᱝ ᱦᱟᱱᱛᱮ ᱮᱴᱟᱜ ᱥᱮᱫ ᱜᱮ ᱵᱤᱥᱤ ᱵᱚᱱ ᱟᱠᱚᱨᱥᱚᱱᱚᱜ ᱠᱟᱱᱟ ᱟᱨᱠᱤ ᱡᱟᱦᱟᱸ ᱟᱵᱚᱣᱟᱜ ᱛᱩᱢᱫᱟᱜ ᱴᱟᱢᱟᱠ ᱮᱱᱮᱡ ᱥᱮᱨᱮᱧ ᱠᱚ ᱢᱮᱱᱟᱜ ᱟᱠᱟᱫᱟ ᱱᱚᱣᱟ ᱠᱚ ᱫᱚ ᱢᱟᱱᱮ ᱟᱹᱰᱤ ᱜᱮᱵᱚᱱ ᱢᱟᱱᱮ ᱵᱚᱱ ᱰᱷᱤᱞᱟᱹᱢᱤᱭᱮᱫᱟ ᱩᱱᱟᱹᱜ ᱢᱟᱱᱮ ᱚᱱᱟ ᱥᱮᱫ ᱫᱚ ᱦᱚᱲ ᱵᱟᱠᱚ ᱪᱟᱞᱟᱜ ᱠᱟᱱᱟ ᱡᱮᱢᱚᱱ ᱱᱤᱛᱚᱜ ᱫᱚ ᱢᱟᱱᱮ ᱡᱟᱦᱟᱸ ᱢᱤᱫᱴᱟᱝ ᱮᱸᱜ ᱦᱟᱨᱟ ᱡᱩᱣᱟᱹᱱ ᱦᱟᱨᱟ ᱨᱟᱠᱟᱵ ᱠᱟᱱᱟ ᱠᱚ ᱠᱚᱲᱟ ᱠᱩᱲᱤ ᱫᱚ ᱩᱱᱠᱩ ᱡᱮᱢᱚᱱ ᱮᱱᱮᱡ ᱥᱮᱨᱮᱧ ᱵᱟᱠᱚ ᱵᱟᱲᱟᱭᱟ ᱛᱟᱨᱯᱚᱨᱮ ᱠᱚᱲᱟ ᱠᱚ ᱴᱟᱢᱟᱠ ᱛᱩᱢᱫᱟᱜ ᱨᱩ ᱵᱟᱠᱚ ᱵᱟᱲᱟᱭᱟ ᱦᱮᱸ ᱥᱮ ᱵᱟᱝ ᱚᱱᱟ ᱪᱷᱟᱲᱟ ᱦᱚᱸ ᱡᱮᱢᱚᱱ ᱱᱚᱣᱟ ᱡᱟᱦᱟᱸ ᱢᱳᱵᱟᱭᱤᱞ ᱠᱚ ᱱᱤᱛᱚᱜ ᱮᱢᱚᱱ ᱡᱟᱹᱥᱛᱤ ᱛᱤ ᱢᱟᱱᱮ ᱪᱮᱫ ᱤᱧ ᱞᱟᱹᱭᱟ ᱢᱟᱱᱮ ᱠᱟᱹᱴᱤᱡ ᱠᱟᱹᱴᱤᱡ ᱠᱷᱚᱱ ᱠᱚ ᱵᱮᱵᱚᱦᱟᱨ ᱮᱫᱟ ᱥᱮ ᱩᱱᱠᱩ ᱫᱚ ᱢᱟᱱᱮ ᱚᱱᱟ ᱨᱮᱜᱮ ᱟᱹᱰᱤ ᱵᱮᱥᱤ ᱠᱚ ᱤᱭᱟ. ᱜ ᱠᱟᱱᱟ ᱟᱨ ᱡᱟᱦᱟᱸ ᱯᱷᱚᱞᱮ ᱫᱚ ᱢᱤᱫ ᱴᱟᱝ ᱟᱠᱚᱣᱟᱜ ᱡᱟᱦᱟᱸ ᱢᱤᱫᱴᱟᱝ ᱡᱟᱦᱟᱸ ᱱᱤᱡ ᱜᱤᱫᱽᱨᱟᱹ ᱚᱱᱟ ᱵᱚᱭᱚᱥ ᱨᱮ ᱧᱟᱢ ᱛᱮᱱᱟᱜ ᱠᱤᱱᱛᱩ ᱚᱱᱟ ᱫᱚ ᱵᱟᱭ ᱧᱟᱢ ᱮᱫᱟ ᱡᱮᱢᱚᱱ ᱡᱩᱫᱤ ᱢᱤᱫ ᱴᱟᱝ ᱞᱟ. ᱭ-ᱟᱢ ᱯᱟᱲᱦᱟᱜ ᱥᱮᱫ ᱮᱰᱩᱠᱮᱥᱚᱱ ᱠᱚᱦᱚᱸ ᱩᱱᱤ ᱫᱚ ᱢᱟᱱᱮ ᱯᱟᱲᱦᱟᱜ ᱠᱚᱦᱚᱸ ᱢᱟᱱᱮ ᱩᱱᱟᱹᱜ ᱫᱚ ᱵᱟᱭ ᱧᱟᱢ ᱮᱫᱟ ᱦᱟᱱᱟ ᱠᱚᱜᱮ ᱦᱟᱱᱟ ᱠᱚ ᱩᱚᱛᱮ ᱵᱤᱥᱤ ᱢᱟᱱᱮ ᱟᱠᱚᱨᱥᱤᱛᱚᱜ ᱠᱟᱱᱟᱭ ᱟᱠᱚᱨᱥᱤᱛᱚᱜ ᱠᱟᱱᱟ ᱵᱚᱞᱮ ᱪᱮᱫ ᱟᱫᱚ ᱩᱱᱤ ᱫᱚ ᱤᱭᱟᱹ ᱨᱮᱜᱮ ᱠᱟᱹᱴᱤᱡ ᱨᱮᱜᱮ ᱩᱱᱤᱭᱟᱜ ᱡᱟᱦᱟᱸ ᱵᱚᱦᱚᱜ ᱛᱮᱫ ᱫᱚ ᱚᱱᱟ ᱫᱚ ᱢᱟᱱᱮ ᱩᱞᱴᱟᱹ ᱰᱟᱦᱟᱨ ᱥᱮᱫ ᱮ ᱛᱟᱲᱟᱢ ᱠᱟᱜ ᱠᱟᱱᱟ ᱟᱨᱠᱤ
ᱦᱳᱭ
ᱦᱮᱸ ᱛᱟᱨᱯᱚᱨᱮ ᱱᱚᱜᱚᱭ ᱢᱟᱱᱮ ᱜᱤᱫᱽᱨᱟᱹ ᱠᱚ ᱢᱟᱱᱮ ᱵᱮᱥᱤ ᱫᱚ ᱟᱵᱚᱣᱟᱜ ᱤᱭᱟᱹ ᱨᱮᱜᱮᱧ ᱧᱮᱞᱟ ᱡᱟᱦᱟᱸ ᱫᱚ ᱠᱟᱹᱴᱤᱡ ᱠᱟᱹᱴᱤᱡ ᱜᱤᱫᱽᱨᱟᱹ ᱡᱮᱢᱚᱱ ᱠᱟᱹᱴᱤᱡ ᱠᱟᱹᱴᱤᱡ ᱠᱷᱚᱱ ᱢᱳᱵᱟᱭᱤᱞ ᱠᱚ ᱥᱟᱵ ᱮᱫᱟ ᱜᱮᱢ ᱨᱮ ᱛᱟᱨᱯᱚᱨᱮ ᱨᱤᱞᱥ ᱨᱮ ᱦᱮᱸ ᱥᱮ ᱵᱟᱝ ᱡᱟᱦᱟᱸ ᱴᱟᱭᱤᱢ ᱩᱱᱤ ᱯᱟᱲᱦᱟᱜᱼᱼ ᱨᱮ ᱮᱢ ᱫᱚᱨᱠᱟᱨ ᱛᱟᱦᱮᱸ ᱠᱟᱱ ᱛᱟᱭᱟ ᱩᱧ ᱫᱚ ᱩᱱᱤ ᱠᱤᱱᱛᱩ ᱚᱱᱟ ᱯᱟᱲᱦᱟᱜ ᱨᱮᱫᱚ ᱵᱟᱭ ᱮᱢ ᱮᱫᱟ ᱡᱟᱦᱟᱸ ᱫᱚ ᱢᱤᱫ ᱴᱟᱝ ᱩᱱᱤᱭᱟᱜ ᱢᱤᱫ ᱴᱟᱝ ᱛᱚᱠᱷᱚᱱ ᱚᱱᱟ ᱥᱤᱠᱷᱱᱟᱹᱛ ᱦᱟᱛᱟᱣ ᱨᱮᱱᱟᱜ ᱴᱟᱭᱤᱢ ᱠᱟᱱ ᱛᱟᱭᱟ ᱩᱱᱤ ᱠᱤᱱᱛᱩ ᱛᱚᱠᱷᱚᱱ ᱢᱟᱱᱮ ᱮᱴᱟᱜ ᱡᱟᱦᱟᱸ ᱥᱳᱥᱟᱞ ᱢᱤᱰᱤᱭᱟ ᱨᱮ ᱵᱮᱥᱛᱚ ᱜᱚᱫᱚᱜ ᱠᱟᱱᱟᱭ ᱟᱨᱠᱤ ᱡᱟᱦᱟᱸ ᱫᱚ ᱚᱱᱟ ᱢᱮᱫ ᱴᱟᱝ ᱮᱢ ᱞᱟᱹᱭ ᱫᱟᱲᱮᱭᱟᱜ-ᱟ ᱢᱮᱫᱴᱟᱝ ᱡᱩᱜᱽ ᱵᱚᱫᱚᱞ ᱠᱟᱱ ᱨᱮᱦᱚᱸ ᱡᱟᱦᱟᱸ ᱫᱚ ᱥᱳᱥᱟᱞ ᱢᱤᱰᱤᱭᱟᱼᱼ ᱥᱮ ᱱᱚᱣᱟ ᱤᱱᱴᱟᱨᱱᱮᱴ ᱠᱷᱚᱱ ᱟᱰᱤ ᱜᱚᱴᱟᱝ ᱦᱮᱞᱯ ᱵᱚᱱ ᱧᱟᱢ ᱨᱮᱦᱚᱸ ᱠᱤᱱᱛᱩ ᱢᱤᱫᱼᱼ ᱴᱟᱝ ᱡᱤᱱᱤᱥ ᱢᱤᱫᱴᱟᱝ ᱜᱤᱫᱽᱨᱟᱹ ᱴᱷᱮᱱ ᱡᱚᱛᱷᱟᱛ ᱴᱟᱭᱤᱢ ᱨᱮ ᱵᱟᱝ ᱪᱟᱞᱟᱣ ᱞᱮᱱᱠᱷᱟᱱᱼᱼ ᱩᱱᱤ ᱫᱚ ᱢᱟᱱᱮ ᱵᱟᱹᱲᱤᱡᱚᱜ ᱜᱮᱟᱭ ᱦᱮᱸ ᱥᱮ ᱵᱟᱝ᱾ ᱡᱩᱫᱤ ᱠᱟᱹᱴᱤᱡ ᱢᱤᱫᱴᱟᱝ ᱤᱭᱟᱹ ᱠᱟᱛᱮᱜ ᱵᱩᱡᱽ ᱠᱟᱛᱮᱜ ᱡᱩᱫᱤ ᱩᱱᱤ ᱜᱤᱫᱽᱨᱟᱹ ᱴᱷᱮᱱ ᱚᱱᱟ ᱡᱤᱱᱤᱥ ᱠᱚ ᱪᱟᱞᱟᱜ-ᱟ᱾ ᱦᱮᱸᱥᱮ ᱵᱟᱝ ᱡᱟᱦᱟᱸ ᱚᱱᱟ ᱨᱮᱱᱟᱜ ᱢᱤᱫ ᱴᱟᱝ ᱴᱷᱤᱠ ᱵᱮᱵᱚᱦᱟᱨ ᱫᱟᱲᱮᱜ ᱟᱭ ᱛᱟᱦᱚᱞᱮ ᱛᱚ ᱴᱷᱤᱠ ᱜᱮᱭᱟ᱾ ᱟᱨ ᱵᱟᱝᱠᱷᱟᱱ ᱫᱚ ᱦᱚᱸᱜ-ᱚᱱᱟ ᱤᱭᱟᱹ ᱨᱮ ᱦᱮᱡ ᱠᱟᱛᱮᱜ ᱢᱟᱱᱮ ᱪᱮᱜ ᱤᱧ ᱞᱟᱹᱭᱟ᱾ ᱢᱟᱱᱮ ᱠᱷᱚᱛᱤ ᱦᱚᱸ ᱢᱟᱱᱮ ᱟᱹᱰᱤ ᱵᱤᱥᱤ ᱜᱮ ᱠᱷᱚᱛᱤ ᱢᱤᱱᱟᱜ-ᱟ᱾ ᱛᱟᱦᱚᱞᱮ ᱟᱢᱟᱜ ᱢᱚᱛ ᱛᱮ ᱱᱩᱶᱟ ᱪᱮᱫ ᱮᱢ ᱞᱟᱹᱭᱟ ᱟᱢ?
ᱦᱳᱭ ᱚ ᱞᱟᱹᱭ ᱫᱚ ᱚᱱᱟ ᱠᱚᱜᱮ ᱡᱮ ᱡᱟᱦᱟᱸ ᱧᱮᱞᱚᱜ ᱠᱟᱱ ᱛᱟᱵᱚᱱᱟ᱾ ᱡᱮ ᱱᱚᱛᱮ ᱡᱟᱦᱟᱸ ᱥᱳᱥᱟᱞ ᱢᱤᱰᱤᱭᱟ ᱥᱮ ᱱᱚᱶᱟ ᱢᱳᱵᱟᱭᱤᱞ ᱠᱚ ᱦᱮᱡ ᱟᱠᱟᱱ ᱛᱮ᱾ ᱞᱟᱦᱟ ᱛᱮᱫᱚ ᱡᱮ ᱞᱮᱠᱟᱼᱼ ᱡᱮ ᱡᱟᱦᱟᱸᱭ ᱠᱚ ᱡᱩᱫᱤ ᱱᱮ ᱠᱟᱹᱢᱤ ᱠᱚ ᱚᱱᱠᱟ ᱢᱳᱵᱟᱭᱤᱞ ᱨᱮ ᱧᱮ ᱡᱮ ᱛᱤᱦᱤᱧ ᱜᱟᱯᱟ ᱫᱚ ᱡᱮᱢᱚᱱᱼᱼ ᱵᱟᱭᱤᱞ ᱨᱮ ᱧᱮᱞ ᱠᱟᱛᱮᱜ ᱜᱮ ᱥᱚᱢᱟᱹᱭ ᱠᱚ ᱯᱟᱥᱮᱜ ᱠᱟᱱᱟ᱾ ᱛᱚ ᱞᱟᱦᱟ ᱫᱚ ᱚᱱᱠᱟ ᱡᱮᱢᱚᱱ ᱛᱟᱦᱮᱸ ᱠᱟᱱᱟ ᱡᱮ ᱵᱟᱝ ᱢᱟ ᱡᱩᱫᱤᱼᱼ ᱢᱳᱵᱟᱭᱤᱞ ᱵᱟᱝ ᱥᱚᱢᱟᱹᱭ ᱫᱚ ᱢᱟᱱᱮ ᱡᱚᱛᱚ ᱦᱚᱲ ᱜᱮ ᱢᱤᱫ ᱜᱷᱟᱹᱨᱤᱡ ᱛᱤᱦᱤᱧ ᱜᱟᱯᱟ ᱦᱚᱸ ᱡᱩᱫᱤᱼᱼ ᱡᱚᱢ ᱵᱟᱨᱟ ᱠᱟᱛᱮᱜ ᱥᱮ ᱢᱤᱫ ᱴᱷᱮᱱ ᱫᱩᱨᱩᱯ ᱯᱟᱱᱛᱮ ᱠᱟᱛᱮᱜ ᱠᱚ ᱜᱟᱞᱢᱟᱨᱟᱣᱮᱜ ᱠᱟᱱᱟ᱾ ᱞᱟᱦᱟ ᱛᱮᱫᱚ ᱡᱮ ᱟᱵᱩ ᱡᱟᱦᱟᱸ ᱞᱮᱠᱟᱼᱼ ᱠᱟᱹᱴᱤᱡ ᱜᱤᱫᱽᱨᱟᱹ ᱠᱚ ᱦᱟᱲᱟᱢ ᱵᱩᱨᱦᱤ ᱠᱚ ᱠᱩᱫᱩᱢ ᱠᱟᱹᱦᱱᱤ ᱠᱚ ᱥᱮᱸᱨᱟ ᱦᱟᱵᱩᱱ ᱠᱟᱱ ᱛᱟᱦᱮᱱᱟ᱾ ᱚᱱᱟ ᱠᱚᱫᱚ ᱱᱮᱛᱟᱨ ᱫᱚ ᱵᱟᱝ ᱧᱮᱞᱚᱜᱚᱜ ᱠᱟᱱᱟ᱾ ᱡᱚᱛᱚ ᱦᱚᱨ ᱜᱮ ᱵᱟᱝ ᱢᱟ ᱢᱳᱵᱟᱭᱤᱞ ᱨᱮ ᱨᱤᱞᱥ ᱠᱚ ᱧᱮᱞᱮᱜ ᱠᱟᱱᱟ ᱥᱮ ᱦᱟᱸᱱᱟ ᱱᱚᱣᱟᱼᱼ ᱵᱷᱤᱰᱭᱳ ᱧᱮᱞ ᱠᱟᱛᱮᱜ ᱜᱮ ᱴᱟᱭᱤᱢ ᱠᱚᱠᱚ ᱥᱳᱯ ᱯᱟᱥᱮᱜ ᱠᱟᱱ ᱛᱟᱠᱚᱣᱟ᱾
ᱦᱩᱸ ᱦᱩᱸ᱾
ᱡᱟᱦᱟᱸ ᱛᱮᱦᱮᱸ ᱠᱟᱱᱟ ᱡᱮ ᱚᱲᱟᱜ ᱦᱚᱲ ᱥᱟᱶᱛᱮ ᱜᱟᱯᱟᱞ ᱢᱟᱨᱟᱣ ᱥᱮ ᱨᱚᱲ ᱞᱟᱸᱫᱟ᱾ ᱚᱱᱟ ᱠᱚᱫᱚ ᱫᱤᱱ ᱠᱮ ᱫᱤᱱᱟᱜ ᱫᱚ ᱵᱟᱝ ᱧᱮᱞᱚᱜ ᱠᱟᱱᱟ᱾ ᱟᱨᱚ ᱠᱟᱹᱴᱤᱡ ᱜᱤᱫᱽᱨᱟᱹ ᱠᱚ ᱡᱟᱦᱟᱸᱭ ᱠᱟᱹᱴᱤᱡ ᱩᱢᱮᱨ ᱠᱷᱚᱱ ᱜᱮ ᱯᱷᱳᱱ ᱠᱚᱠᱚ ᱧᱮᱞᱮᱜ ᱠᱟᱱᱟ᱾ ᱥᱮ ᱢᱳᱵᱟᱭᱤᱞ ᱨᱮ ᱦᱟᱱᱟ ᱱᱟᱶᱟ ᱠᱚ ᱧᱮᱞ ᱧᱟᱢᱮᱜ ᱠᱟᱱ ᱜᱮᱭᱟ ᱟᱨᱼᱼ ᱠᱚ ᱠᱷᱮᱞᱳᱜ ᱠᱟᱱ ᱨᱮᱦᱚᱸ ᱞᱟᱦᱟ ᱛᱮᱫᱚ ᱵᱟᱦᱨᱮ ᱛᱮᱠᱚ ᱥᱮᱱᱚᱜ ᱠᱟᱱ ᱛᱟᱦᱮᱱᱟ ᱢᱟᱱᱮᱼᱼ ᱡᱚᱛᱚ ᱜᱤᱫᱽᱨᱟᱹ ᱡᱟᱦᱟᱸ ᱛᱤᱱᱟᱹᱜ ᱟᱛᱩ ᱠᱚᱨᱮᱱ ᱠᱚ ᱛᱮᱦᱮᱱᱟ ᱠᱟᱹᱴᱤᱡ ᱩᱢᱮᱨ ᱨᱮᱱ ᱫᱚ ᱠᱟᱴᱤᱡ ᱠᱚ ᱥᱟᱶᱛᱮ᱾ ᱞᱟᱹᱴᱩ ᱩᱢᱮᱨ ᱨᱮᱱ ᱫᱚ ᱞᱟᱹᱴᱩ ᱠᱚ ᱥᱟᱶᱛᱮ ᱚᱱᱠᱟ ᱠᱷᱮᱞ ᱵᱟᱲᱟᱭ ᱠᱟᱱ ᱛᱩᱦᱮᱸᱜ ᱛᱚ ᱚᱱᱟ ᱠᱚᱦᱚᱸ ᱛᱤᱦᱤᱧ ᱜᱟᱯᱟ ᱫᱚ ᱵᱟᱝ ᱧᱮᱞᱚᱜ ᱠᱟᱱ ᱛᱟᱠᱚᱣᱟ᱾ ᱫᱚ ᱟᱠᱚ ᱟᱠᱚ ᱜᱮ ᱢᱳᱵᱟᱭᱤᱞ ᱨᱮ ᱮᱠᱞᱟ ᱮᱠᱞᱟ ᱜᱮᱢ ᱠᱚ ᱠᱷᱮᱞ ᱠᱟᱱᱟ᱾ ᱥᱮ ᱡᱟᱦᱟᱸ ᱠᱚᱨᱮ ᱜᱮ ᱮᱠᱞᱟ ᱮᱠᱞᱟ ᱛᱟᱦᱮᱸ ᱜᱮ ᱚᱱᱟ ᱜᱮ ᱵᱮᱥ ᱠᱚ ᱵᱩᱡᱷᱟᱹᱣᱮᱜ ᱠᱟᱱᱟ᱾ ᱟᱫᱚ ᱚᱠᱚᱭ ᱚᱠᱟ ᱞᱮᱠᱟ ᱵᱮᱵᱚᱦᱟᱨᱮᱜ ᱠᱟᱱᱟ ᱚᱱᱟ ᱠᱚ ᱡᱤᱱᱤᱥ ᱫᱚ᱾ ᱚᱱᱟ ᱪᱮᱛᱟᱱ ᱨᱮ ᱚᱱᱟ ᱨᱮᱱᱟᱜ ᱯᱨᱚᱵᱷᱟᱵᱽ ᱫᱚ ᱵᱮᱥᱤ ᱯᱟᱨᱟᱣ ᱤᱫᱤᱜ ᱠᱟᱱ ᱛᱟᱵᱚᱱᱟ᱾
ᱦᱩᱸ ᱦᱩᱸ᱾
ᱟᱫᱚ ᱠᱤᱪᱷᱩ ᱠᱚᱫᱚ ᱥᱮᱼᱼ ᱢᱟᱱᱮ ᱠᱷᱟᱨᱟᱯ ᱠᱷᱟᱡ ᱫᱚ ᱠᱷᱟᱨᱟᱯ ᱥᱮᱜ ᱠᱚ ᱧᱮᱞ ᱤᱫᱤᱭᱮᱜ ᱠᱟᱱᱟ ᱡᱟᱹᱥᱛᱤᱜ ᱠᱟᱱ ᱛᱟᱠᱚᱣᱟ᱾ ᱟᱫᱚ ᱞᱟᱹᱭ ᱛᱮᱱᱟᱜ ᱫᱚ ᱚᱱᱟ ᱜᱮ ᱡᱮᱼᱼ ᱟᱵᱚ ᱠᱚᱜᱮ ᱡᱟᱦᱟᱸ ᱢᱟᱱᱮ ᱟᱵᱚ ᱠᱚᱥᱮ ᱟᱵᱚ ᱠᱚ ᱨᱮᱱ ᱢᱟᱨᱟᱝ ᱠᱚ ᱡᱟᱦᱟᱸ ᱢᱮᱱᱟᱜ ᱟᱠᱟᱜ ᱠᱚᱣᱟ᱾ ᱥᱮ ᱟᱵᱚ ᱨᱮᱱ ᱜᱟᱨᱡᱮᱱ ᱠᱚ ᱚᱨᱟᱜ ᱦᱚᱨ ᱠᱚᱼᱼ ᱚᱱᱟ ᱫᱚ ᱩᱱᱠᱩ ᱠᱚᱜᱮ ᱡᱩᱫᱤ ᱥᱮ ᱱᱤᱭᱟᱹ ᱢᱳᱵᱟᱭᱤᱞ ᱠᱚ ᱮᱢᱟ ᱠᱚ ᱨᱮᱦᱚᱼᱼ ᱡᱮ ᱢᱳᱵᱟᱭᱤᱞ ᱨᱮ ᱚᱠᱟ ᱚᱠᱟ ᱡᱤᱱᱤᱥ ᱫᱚ ᱵᱟᱝ ᱧᱮᱞ ᱦᱩᱭᱩᱜᱼᱟ ᱚᱠᱟ ᱚᱠᱟ ᱡᱤᱱᱤᱥ ᱧᱮᱞ ᱞᱮᱠᱷᱟᱱ ᱫᱚ ᱱᱤᱡᱮᱨᱟᱜ ᱥᱮ ᱟᱯᱱᱟᱨᱟᱜ ᱜᱮ ᱚᱱᱟ ᱠᱚ ᱤᱫᱤ ᱭᱟᱛᱮᱜ ᱫᱚ᱾ ᱥᱮᱸᱨᱟ ᱛᱮᱱᱟᱜ ᱡᱤᱱᱤᱥ ᱧᱟᱢᱚᱜ-ᱟ ᱥᱮ ᱵᱟᱹᱲᱛᱤ ᱤᱫᱤᱜ-ᱟ᱾ ᱚᱱᱠᱟ ᱱᱟᱜ ᱞᱟᱹᱠᱛᱤ ᱭᱟᱱᱟᱜ ᱡᱤᱱᱤᱥ ᱜᱮ ᱡᱩᱫᱤ ᱠᱚ ᱧᱮᱞ ᱵᱟᱲᱟᱭᱟ ᱮᱸᱰᱮ ᱠᱷᱟᱱ ᱫᱚ ᱱᱟᱯᱟᱭᱚᱜ ᱛᱟᱠᱚᱣᱟ᱾ ᱟᱨ ᱵᱟᱠᱷᱟᱱ ᱡᱟᱦᱟᱸ ᱩᱸ ᱜᱮᱢ ᱠᱚ ᱠᱷᱮᱞ ᱠᱟᱱᱟ᱾ ᱱᱚᱛᱮ ᱢᱳᱵᱟᱭᱤᱞ ᱨᱮᱱᱟᱜ ᱨᱤᱞᱥ ᱠᱚ ᱵᱮᱱᱟᱣᱮᱜ ᱠᱟᱱᱟ ᱥᱮ ᱢᱳᱵᱟᱭᱤᱞ ᱧᱮᱞ ᱥᱩᱫᱩ᱾ ᱨᱤᱞᱥ ᱠᱚ ᱧᱮᱞ ᱠᱟᱛᱮᱜ ᱜᱮ ᱫᱩᱲᱩᱵ ᱠᱟᱱᱟᱭ ᱥᱮ ᱚᱱᱟ ᱧᱮᱞ ᱠᱟᱛᱮᱜ ᱜᱮ ᱞᱟᱸᱫᱟ ᱵᱟᱨᱟ ᱠᱟᱛᱮᱜ ᱜᱮ ᱥᱚᱢᱚᱭ ᱠᱚ ᱯᱟᱥᱮᱜ ᱠᱟᱱᱟᱭ᱾ ᱦᱚᱲ ᱥᱟᱶᱛᱮ ᱡᱟᱦᱟᱸᱼᱼ ᱜᱟᱯᱟᱞ ᱢᱟᱨᱟᱣ ᱠᱟᱛᱮᱜ ᱡᱟᱦᱟᱸ ᱫᱤᱱ ᱠᱚ ᱯᱟᱨᱚᱢᱚᱜ-ᱟ ᱥᱮ ᱨᱚᱲ ᱞᱟᱸᱫᱟ ᱚᱱᱟ ᱠᱚᱫᱚ ᱵᱟᱝ ᱧᱮᱞᱚᱜ ᱠᱟᱱᱟ᱾
ᱦᱮᱸ
ᱟᱫᱚ ᱡᱩᱫᱤ ᱞᱟᱹᱞᱟᱹᱭ ᱛᱮᱱᱤᱡ ᱜᱮ ᱡᱩᱫᱤ ᱵᱷᱟᱹᱜᱮ ᱴᱷᱤᱠ ᱛᱮ ᱞᱟᱹᱭ ᱥᱮᱨᱦᱟᱭᱟᱭ ᱡᱮ ᱱᱚᱣᱟ ᱠᱚᱫᱚ ᱵᱟᱝ-ᱟ ᱥᱮ ᱚᱱᱟ ᱠᱚᱫᱚ ᱧᱮᱞ ᱞᱟᱹᱠᱛᱤᱭᱟᱱᱟ ᱱᱚᱣᱟ ᱠᱚᱫᱚ ᱵᱟᱝ ᱞᱟᱹᱠᱛᱤ ᱭᱟᱱᱟ᱾ ᱮᱸᱰᱮᱠᱷᱟᱱ ᱫᱚ ᱱᱚᱣᱟ ᱠᱚ ᱡᱩᱜᱽ ᱨᱮᱦᱚᱸ ᱚᱱᱟ ᱠᱚᱫᱚ ᱯᱟᱞᱴᱟᱣ ᱫᱟᱲᱮᱭᱟᱜ ᱜᱮᱭᱟ
ᱦᱮᱸ ᱦᱮᱸ ᱟᱫᱚ ᱠᱟᱛᱷᱟ ᱦᱩᱭᱩᱜ ᱠᱟᱱᱟ᱾ ᱟᱵᱚ ᱫᱚ ᱢᱟᱱᱮ ᱪᱮᱫ ᱤᱧ ᱞᱟᱹᱭᱟ ᱢᱟᱱᱮ ᱩᱱᱟᱹᱜ ᱢᱟᱱᱮ ᱜᱟᱨᱡᱮᱱ ᱠᱚᱣᱟᱜ ᱦᱚᱸ ᱡᱩᱫᱤ ᱠᱟᱛᱷᱟᱧ ᱞᱟᱹᱭ-ᱮᱟ ᱩᱱᱟᱹᱜ ᱢᱟᱱᱮ ᱵᱩᱡᱽ ᱡᱟᱦᱟᱸᱴᱟᱜ ᱫᱚ ᱵᱩᱡᱽ ᱟᱨᱠᱤ ᱡᱮᱢᱚᱱ ᱪᱮᱫᱠᱟ ᱢᱟᱱᱮ ᱱᱚᱣᱟ ᱡᱤᱱᱤᱥ ᱪᱮᱫᱠᱟ ᱜᱤᱫᱽᱨᱟᱹ ᱥᱟᱵ ᱟᱭ ᱦᱩᱭᱩᱜᱼᱟ, ᱦᱮᱸ ᱥᱮ ᱵᱟᱝ ᱮᱸ ᱡᱮ ᱱᱚᱣᱟ ᱪᱮᱫᱠᱟ ᱵᱮᱵᱚᱦᱟᱨ ᱩᱱᱤ ᱠᱚᱨᱟᱣᱟᱭ ᱪᱮᱫᱠᱟ ᱢᱟᱱᱮ ᱤᱭᱟᱹ ᱦᱩᱭᱩᱜ ᱱᱚᱜᱼ ᱚᱱᱟᱴᱟᱜ ᱡᱤᱱᱤᱥ ᱵᱟᱵᱚᱱ ᱞᱟᱹᱭ ᱫᱟᱲᱮᱭᱟᱜ ᱠᱟᱱᱟ, ᱦᱮᱸ ᱥᱮ ᱵᱟᱝ ᱡᱮᱢᱚᱱᱤᱧ ᱧᱮᱞ ᱟᱠᱟᱫᱟ ᱚᱲᱟᱜ ᱠᱚᱨᱮ ᱜᱮ ᱢᱟᱱᱮ ᱜᱤᱫᱽᱨᱟᱹ ᱠᱚ ᱟᱨᱠᱤ ᱢᱟᱱᱮ ᱠᱟᱹᱴᱤᱡ ᱠᱟᱹᱴᱤᱡ ᱜᱤᱫᱽᱨᱟᱹ ᱦᱚᱸ ᱢᱟᱱᱮ ᱯᱷᱳᱱ ᱠᱚ ᱧᱮᱞᱟ᱾ ᱯᱷᱳᱱ ᱵᱟᱢ ᱮᱢᱟᱭ ᱠᱷᱟᱱ ᱠᱷᱟᱱᱮ ᱨᱟᱜᱟᱭ ᱦᱮᱸᱥᱮ ᱵᱟᱝ ᱠᱤᱱᱛᱩ ᱱᱚᱜᱼᱚᱱᱟ ᱡᱤᱱᱤᱥ ᱜᱮ ᱢᱟᱱᱮ ᱮᱴᱟᱜ ᱡᱟᱹᱛ ᱴᱷᱮᱱ ᱡᱩᱫᱤᱢ ᱧᱮᱞᱟ᱾ ᱩᱱᱠᱩ ᱫᱚ ᱢᱟᱱᱮ ᱚᱱᱟ ᱡᱤᱱᱤᱥ ᱮᱢᱚᱱ ᱪᱮᱦᱮᱨᱟ ᱢᱟᱱᱮ ᱟᱠᱚ ᱨᱮᱱ ᱜᱤᱫᱽᱨᱟᱹ ᱠᱚ ᱢᱮᱱᱟᱜ ᱠᱚᱣᱟ᱾ ᱚᱸ ᱥᱤᱠᱷᱱᱟᱹᱛ ᱠᱚ ᱮᱢ ᱠᱟᱫ ᱠᱚᱣᱟ ᱠᱟᱹᱴᱤᱡ, ᱠᱷᱚᱱ ᱢᱟᱱᱮ ᱪᱮᱫ ᱤᱧ ᱞᱟᱹᱭᱟ ᱩᱱᱠᱩ ᱫᱚ ᱩᱱᱟᱹᱜ ᱫᱚ ᱢᱟᱱᱮ ᱵᱟᱭ ᱩᱨᱵᱤᱭᱟ ᱡᱚᱠᱷᱚᱱ ᱱᱤᱡᱮᱨ ᱨᱮᱱ ᱚᱲᱟᱜ ᱠᱚ ᱨᱮᱱ ᱜᱤᱫᱽᱨᱟᱹ ᱧᱮᱞ ᱠᱚ ᱩᱱᱠᱩ ᱫᱚ ᱡᱩᱫᱤ ᱯᱷᱳᱱ ᱵᱟᱢ ᱮᱢᱟᱫᱮᱭᱟ ᱨᱟᱜᱟᱭ᱾ ᱦᱮᱸ ᱥᱮ ᱵᱟᱝᱠᱷᱟᱱ ᱩᱱᱠᱩ ᱫᱚ ᱚᱱᱠᱟ ᱚᱱᱠᱟ ᱫᱚ ᱵᱟᱝ ᱩᱱᱠᱩ ᱫᱚ ᱢᱟᱱᱮ ᱢᱟᱱᱮ ᱴᱷᱤᱠ ᱢᱟᱱᱮ ᱚᱠᱟ ᱴᱟᱭᱤᱢ ᱨᱮ ᱪᱮᱫ ᱪᱤᱠᱟᱹᱭ ᱦᱩᱭᱩᱜᱼᱟ ᱦᱮᱸ ᱥᱮ ᱵᱟᱝ ᱚᱠᱟ ᱵᱚᱭᱮᱥ ᱨᱮᱱ ᱜᱤᱫᱽᱨᱟᱹ ᱪᱮᱫ ᱞᱮᱠᱟ ᱮᱭᱮ᱾ ᱚᱱᱟ ᱴᱟᱜ ᱵᱷᱟᱜᱮ ᱤᱭᱟᱹ ᱦᱩᱱᱟᱹᱜᱽ
ᱚᱱᱟᱜᱤᱧ ᱢᱮᱱᱫᱟ ᱡᱮ ᱚᱱᱟ ᱫᱚ ᱚᱱᱠᱟ ᱞᱮᱠᱟ ᱫᱚᱨᱠᱟᱨ ᱠᱟᱱᱟ ᱵᱟᱝᱢᱟ ᱯᱷᱳᱱ ᱫᱚ ᱮᱢᱟᱭ ᱫᱚᱨᱠᱟᱨ ᱠᱟᱱ ᱜᱮᱭᱟ ᱥᱮ ᱚᱱᱟ ᱫᱚ ᱧᱟᱢ ᱜᱮᱭᱟ ᱢᱤᱫ ᱚᱠᱛᱚ ᱨᱮ ᱢᱮᱱᱠᱷᱟᱱ ᱚᱠᱟ ᱩᱢᱮᱨ ᱨᱮ ᱚᱱᱟᱢ ᱥᱟᱵ ᱦᱚᱪᱚᱤᱭᱟ, ᱚᱠᱟ ᱩᱢᱟᱹᱨ ᱨᱮ ᱩᱱᱤ ᱧᱮᱞ ᱞᱮᱠᱷᱟᱱ ᱚᱱᱟ ᱠᱚ ᱤᱫᱤ ᱠᱟᱛᱮ ᱥᱮᱲᱟᱭᱟᱭ ᱚᱱᱟ ᱠᱚ ᱢᱤᱫᱴᱮᱱ ᱵᱟᱰᱟᱭ ᱨᱮᱱᱟᱜ ᱠᱟᱱᱟ
ᱦᱮᱸ ᱦᱮᱸ
ᱞᱟᱦᱟ ᱫᱚ ᱡᱮᱢᱚᱱ ᱜᱤᱫᱽᱨᱟᱹ ᱡᱩᱫᱤ ᱨᱟᱜ ᱵᱟᱲᱟᱭᱟᱭ ᱠᱷᱟᱱ ᱫᱚ ᱡᱟᱦᱟᱱᱟᱜ ᱠᱷᱮᱞᱱᱟ ᱠᱚ ᱮᱢᱟᱭ ᱠᱟᱱ ᱛᱟᱦᱮᱱᱟ ᱱᱮᱛᱟᱨ ᱨᱮᱱ ᱜᱤᱫᱽᱨᱟᱹ ᱫᱚ ᱠᱷᱮᱞᱱᱟ ᱵᱟᱝ ᱠᱟᱛᱮᱫ ᱢᱳᱵᱟᱭᱤᱞ ᱨᱮ ᱠᱟᱨ ᱴᱩᱱ ᱧᱮᱞ ᱥᱮ, ᱦᱟᱱᱟ ᱱᱤᱭᱟᱹ ᱧᱮᱞ ᱠᱟᱛᱮ ᱜᱮ ᱞᱟᱸᱫᱟ ᱵᱟᱲᱟᱭᱟ ᱥᱮ ᱚᱱᱟ ᱜᱮ ᱠᱩᱥᱤᱭᱟᱜ ᱠᱟᱱᱟ ᱠᱚ᱾
ᱦᱩᱸ ᱦᱩᱸ
ᱟᱫᱚ ᱦᱩᱰᱤᱧ ᱩᱢᱮᱨ ᱠᱷᱚᱱ ᱜᱮ ᱡᱩᱫᱤ ᱚᱱᱟ ᱠᱚ ᱧᱮᱞ ᱠᱟᱛᱮ ᱜᱮ ᱦᱮᱣᱟᱜᱼ ᱟᱭ ᱦᱟᱨᱟ ᱠᱚᱫᱚ ᱥᱮ ᱨᱚᱲ ᱛᱚᱨᱟ ᱨᱚᱲ ᱥᱮᱲᱟ ᱛᱚᱨᱟ ᱜᱮ ᱟᱫᱚ ᱡᱟᱦᱟᱸ ᱜᱮ ᱢᱳᱵᱟᱭᱤᱞ ᱠᱚᱨᱮ ᱡᱟᱦᱟᱸ ᱚᱫᱫᱷᱮᱠᱟᱜ ᱟᱹᱣᱨᱟᱹ ᱠᱟᱛᱷᱟ ᱠᱚᱦᱚᱸ ᱠᱚ ᱟᱸᱡᱚᱢ ᱥᱮᱲᱟᱭᱮᱫ ᱜᱮᱭᱟ᱾ ᱟᱫᱚ ᱩᱱᱤ ᱦᱚᱸ ᱨᱚᱲ ᱥᱮᱨᱟ ᱛᱚᱨᱟ ᱡᱩᱫᱤ ᱚᱱᱟ ᱠᱚᱜᱮ ᱥᱮᱲᱟᱭᱟ, ᱛᱟᱦᱚᱞᱮ ᱠᱷᱟᱱ ᱫᱚ ᱦᱟᱨᱟ ᱜᱚᱫᱚᱜ ᱛᱮᱫᱚ ᱚᱱᱟ ᱠᱚᱫᱚ ᱮᱴᱟᱜ ᱨᱚᱠᱚᱢ ᱩᱱᱤᱭᱟᱜ ᱫᱚ ᱦᱳᱭᱩᱜ ᱛᱟᱭᱟ ᱚᱱᱟ ᱠᱚᱫᱚ᱾ ᱡᱟᱦᱟᱸ ᱡᱤᱱᱤᱥ ᱠᱚᱢ ᱩᱢᱮᱨ ᱠᱷᱚᱱᱟᱜ ᱥᱮᱸᱲᱟ ᱞᱟᱹᱠᱛᱤ ᱵᱟᱝ ᱠᱟᱱᱟ ᱚᱱᱟ ᱠᱚᱦᱚᱸ ᱡᱩᱫᱤ ᱠᱚᱢ ᱩᱢᱮᱨ ᱨᱮᱜᱮ ᱥᱮᱲᱸᱟ ᱠᱟᱜᱼᱟ ᱮᱸᱰᱮᱠᱷᱟᱱ ᱫᱚ, ᱚᱠᱟ ᱞᱮᱠᱟ ᱦᱩᱭᱩᱜᱼᱟ ᱚᱱᱟ ᱫᱚ ᱞᱟᱦᱟ ᱠᱷᱚᱱᱟᱜ ᱜᱮ ᱢᱟᱱᱮ ᱮᱴᱟᱜ ᱨᱚᱠᱚᱢ ᱠᱚᱢ ᱜᱮ ᱵᱩᱡᱩᱜᱼᱟ ᱚᱱᱟ ᱫᱚ
ᱦᱮᱸ ᱦᱮᱸ, ᱟᱫᱚ ᱠᱟᱛᱷᱟ ᱦᱩᱭᱩᱜ ᱠᱟᱱᱟ᱾ ᱟᱵᱚᱫᱚ ᱢᱟᱱᱮ ᱜᱟᱨᱡᱮᱱ ᱠᱚᱦᱚᱸ ᱢᱟᱱᱮ ᱚᱲᱟᱜ ᱨᱮᱦᱚᱸ ᱢᱟᱱᱮ ᱵᱤᱥᱤ ᱜᱮ ᱧᱮᱞᱟ ᱠᱚ ᱟᱨᱠᱤ ᱡᱟᱨ ᱯᱷᱚᱞᱮ ᱢᱤᱫᱴᱟᱱ ᱜᱤᱫᱽᱨᱟᱹ ᱦᱚᱸ ᱚᱸᱰᱮ ᱠᱷᱚᱱ ᱧᱮᱞ ᱥᱮᱲᱟ ᱟᱠᱟᱫᱟᱭ ᱥᱮ ᱥᱮ ᱵᱟᱝ ᱚᱱᱮ ᱜᱤᱫᱽᱨᱟᱹ ᱥᱟᱢᱟᱝ ᱨᱮᱢ ᱧᱮᱞ ᱠᱟᱜ ᱧᱮᱞᱤᱧ ᱮᱸ ᱚᱲᱟᱜ ᱨᱮᱱ ᱜᱚᱜᱚ ᱦᱚᱲ ᱠᱚᱦᱚᱸ, ᱢᱟᱱᱮ ᱵᱷᱟᱜᱮ ᱜᱮ ᱧᱮᱞᱟᱠᱚ᱾ ᱡᱮᱢᱚᱱ ᱨᱤᱞᱥ ᱠᱚ ᱛᱟᱦᱚᱞᱮ ᱠᱷᱟᱱ ᱜᱤᱫᱽᱨᱟᱹ ᱫᱚ ᱚᱴᱳᱢᱮᱴᱤᱠ ᱚᱸᱰᱮ ᱠᱷᱚᱱ ᱜᱮ ᱧᱮᱞ ᱥᱮᱸᱲᱟᱭᱟᱭ ᱟᱨ ᱧᱮᱞ ᱥᱮᱸᱲᱟ ᱞᱮᱠᱷᱟᱱ ᱫᱚ ᱟᱡ ᱜᱚᱜᱚ ᱥᱟᱞᱟᱜ ᱧᱮᱞ ᱥᱮᱸᱲᱟ ᱩᱱᱤ ᱫᱚ ᱢᱟᱱᱮ ᱟᱡ ᱦᱚᱸ ᱩᱬᱵᱤᱭᱟᱭ ᱟᱡ ᱡᱟᱦᱟᱸ ᱧᱮᱞᱟᱭ ᱦᱮᱸ ᱥᱮ ᱵᱟᱝ ᱱᱚᱜ -ᱚᱱᱠᱟᱱ ᱟᱨ ᱱᱮᱛᱟᱨ ᱫᱚ ᱚᱱᱟᱢ ᱞᱟᱹᱭ ᱠᱮᱜ ᱞᱮᱠᱟ ᱱᱮᱛᱟᱨ ᱜᱤᱫᱽᱨᱟᱹ ᱫᱚ ᱠᱷᱮᱞᱱᱟ ᱠᱚᱫᱚ ᱵᱟᱠᱚ ᱤᱭᱟᱹᱭᱟ᱾ ᱵᱮᱥᱤ ᱦᱟᱱᱮ ᱢᱳᱵᱟᱞ ᱜᱮ ᱦᱮᱸ ᱥᱮ ᱵᱟᱝ, ᱟᱨ ᱩᱱᱠᱩ ᱩᱱᱠᱩ ᱠᱷᱚᱱ ᱡᱟᱦᱟᱸ ᱢᱟᱱᱮ ᱠᱟᱹᱴᱤᱡ ᱠᱚ ᱪᱮᱴᱨᱮ ᱧᱚᱜ ᱠᱟᱱᱟ ᱦᱮᱸ ᱥᱮ ᱵᱟᱝ ᱦᱚᱭ ᱥᱟᱵ ᱠᱟᱜ ᱢᱮ ᱚᱠᱚᱭ ᱫᱚ ᱟᱡ ᱵᱟᱵᱟ ᱫᱚ ᱠᱟᱹᱴᱤᱡ ᱮ ᱩᱱᱟᱹᱜ ᱫᱚ ᱵᱟᱭ ᱵᱩᱡᱷᱟᱹᱣᱟ ᱛᱚᱵᱮ ᱢᱳᱵᱟᱭᱤᱞ ᱦᱮᱱᱥᱜ ᱛᱟᱠᱚᱣᱟ ᱚᱲᱟᱜ ᱨᱮ ᱟᱫᱚ ᱪᱤᱠᱟᱹᱭᱟ ᱩᱱᱤ ᱜᱤᱫᱽᱨᱟᱹ᱾ ᱚᱱᱟ ᱢᱳᱵᱟᱭᱤᱞ ᱨᱮ ᱦᱟᱛ ᱵᱟᱛᱮ ᱞᱟᱜᱟᱣᱼᱟ ᱦᱟᱛ ᱵᱟᱫᱛᱮ ᱮᱢ ᱠᱮᱫ ᱠᱷᱟᱱ ᱩᱱᱤ ᱜᱤᱫᱽᱨᱟᱹᱭ ᱪᱤᱠᱟᱹᱭᱟ ᱜᱮᱢ ᱠᱷᱮᱞᱮ ᱟᱨᱚᱢᱵᱷᱚ ᱠᱮᱫᱟ ᱦᱮᱸ ᱥᱮ ᱵᱟᱝ ᱜᱮᱢ ᱠᱷᱮᱞ᱾ ᱛᱟᱨᱯᱚᱨᱮ ᱠᱤᱪᱷᱩ ᱠᱤᱪᱷᱩ ᱜᱤᱫᱽᱨᱟᱹ ᱫᱚ ᱢᱮᱱᱟᱜ ᱠᱚᱣᱟ ᱢᱟᱱᱮ ᱟᱵᱚ ᱛᱚᱢ ᱵᱟᱲᱟᱭᱟ ᱢᱟᱱᱮ ᱚᱞᱚᱜ ᱯᱟᱲᱦᱟᱣ ᱫᱚ ᱩᱱᱟᱹᱜ ᱫᱚ ᱵᱟᱝ᱾ ᱴᱷᱤᱠ ᱠᱮᱜ ᱮ ᱜᱤᱫᱽᱨᱟᱹ ᱢᱳᱚᱴᱟᱢᱩᱴᱤ ᱠᱟᱹᱴᱤᱡ ᱠᱷᱚᱱ ᱜᱮ ᱦᱟᱸᱰᱮ ᱱᱟᱱᱰᱮ ᱠᱟᱹᱢᱤ ᱠᱮᱫᱟ ᱦᱟᱸᱰᱮ ᱯᱚᱭᱥᱟ ᱢᱚᱭᱥᱟ ᱡᱚᱜᱟᱲ ᱠᱟᱛᱮ᱾ ᱦᱟᱱᱟ ᱱᱚᱣᱟ ᱠᱟᱛᱮ ᱟᱨ ᱚᱱᱠᱟᱱ ᱚᱲᱟᱜ ᱦᱚᱲ ᱢᱟᱱᱮ ᱪᱮᱫ ᱤᱧ ᱞᱟᱹᱭᱟ ᱵᱟᱫᱽᱫᱷᱚ ᱠᱚᱛᱮᱮᱫ ᱠᱤᱨᱤᱧᱪᱚᱭᱮᱜ ᱠᱚᱣᱟᱭ ᱯᱷᱳᱱ ᱠᱤᱨᱤᱧ ᱦᱚᱪᱚ ᱠᱟᱛᱮᱮᱫ ᱩᱱᱤ ᱫᱚ ᱟᱫᱚ ᱢᱟᱱᱮ ᱯᱟᱲᱦᱟᱜ ᱥᱮᱫ ᱫᱚ ᱵᱟᱝ ᱡᱮ ᱢᱤᱫᱴᱟᱱ ᱜᱟᱨᱡᱮᱱ ᱦᱚᱸ ᱠᱟᱹᱴᱤᱡ ᱮᱢ ᱜᱟᱹᱭᱤᱰᱮᱭᱟ ᱡᱮ ᱯᱟᱲᱦᱟᱜ ᱢᱮ ᱯᱟᱲᱦᱟᱜ ᱥᱮᱫ ᱫᱚ ᱵᱟᱝ ᱩᱱᱤ ᱦᱚᱸ ᱢᱟᱱᱮ ᱪᱮᱫ ᱤᱧ ᱞᱟᱹᱭᱟ ᱦᱚᱲ ᱦᱚᱸ ᱢᱟᱱᱮ ᱩᱱᱟᱹᱜ ᱫᱚ᱾ ᱵᱟᱵᱚᱱ ᱩᱭᱦᱟᱹᱨᱟ ᱥᱮ ᱢᱟᱱᱮ ᱟᱫᱚ ᱠᱤᱨᱤᱧ ᱜᱚᱫ ᱟᱫᱮᱭᱟᱠᱚ ᱠᱤᱨᱤᱧ ᱜᱚᱫ ᱫᱮᱠᱷᱟᱱ ᱫᱚ ᱟᱫᱚ ᱩᱱᱤ ᱫᱚ᱾ ᱚᱴᱳᱢᱮᱴᱤᱠ᱾ ᱩᱱᱤ ᱫᱚ ᱚᱱᱟ ᱡᱮ ᱪᱮᱫᱠᱟᱧ ᱵᱮᱵᱚᱦᱟᱨᱟ ᱩᱱᱤ ᱫᱚ ᱚᱱᱟ ᱫᱚ ᱵᱟᱭ ᱵᱟᱲᱟᱭᱟ ᱥᱮ᱾
ᱦᱳᱭ
ᱩᱱᱤ ᱫᱚ ᱢᱟᱱᱮ ᱦᱚᱲ ᱪᱮᱫᱠᱟ ᱠᱚ ᱵᱮᱵᱚᱦᱟᱨ ᱫᱟ ᱦᱚᱲ ᱪᱮᱫᱞᱮᱠᱟᱭ ᱧᱮᱞᱮᱫ ᱠᱚᱣᱟ ᱚᱱᱟᱜᱮ ᱤᱭᱟᱹᱭᱟᱭ ᱦᱮᱸ ᱥᱮ ᱵᱟᱝ ᱟᱨ ᱱᱤᱛᱚᱜ᱾ ᱵᱟᱝ ᱥᱳᱥᱟᱞ ᱢᱤᱰᱤᱭᱟᱢᱟᱢ ᱵᱩᱡᱽ ᱮᱫᱟ᱾ ᱢᱟᱱᱮ ᱡᱟᱦᱟᱸᱛᱤᱤᱱᱟᱹᱜ ᱵᱷᱟᱜᱮ ᱡᱤᱱᱤᱥ ᱵᱟᱢ ᱧᱟᱢᱟ ᱠᱷᱟᱨᱟᱯ ᱡᱤᱱᱤᱥ ᱚᱱᱠᱟᱢ ᱧᱟᱢᱟ᱾ ᱦᱮᱸᱥᱮ ᱟᱫᱚ ᱱᱚᱣᱟ ᱡᱩᱫᱤ ᱴᱷᱤᱠ ᱴᱷᱟᱠᱮᱢ ᱵᱮᱵᱚᱦᱟᱨᱟ ᱚᱵᱚᱥᱥᱳᱭ ᱱᱚᱣᱟ ᱥᱳᱥᱟᱞ ᱢᱤᱰᱤᱭᱟ ᱨᱮᱱᱟᱜ ᱦᱚᱸ᱾ ᱢᱤᱫᱴᱟᱝ ᱮᱰᱵᱷᱟᱱᱴᱮᱡᱽ ᱫᱚ ᱢᱮᱱᱟᱜ ᱜᱮᱭᱟ ᱡᱮᱢᱚᱱ ᱟ ᱮᱴᱟᱜ ᱦᱚᱲ ᱡᱟᱦᱟᱸ ᱵᱩᱡᱽ ᱥᱩᱡ ᱠᱟᱛᱮ ᱡᱟᱦᱟᱸᱭ ᱠᱚ ᱵᱮᱵᱚᱦᱟᱨᱟ ᱡᱮᱢᱚᱱ ᱱᱚᱣᱟ᱾ ᱮᱰᱩᱠᱮᱥᱚᱱ ᱨᱮ ᱡᱩᱫᱤᱢ ᱞᱮᱹᱭᱟ ᱯᱟᱲᱦᱟᱜ ᱨᱮ ᱢᱤᱫᱴᱟᱝ ᱞᱚᱜᱚᱱ ᱡᱟᱦᱟᱱᱟᱜ᱾ ᱦᱮᱸ ᱟᱹᱰᱤ ᱠᱤᱪᱷᱩ ᱢᱤᱫᱴᱟᱝ ᱚᱱᱟ ᱥᱳᱥᱟᱞ ᱢᱤᱰᱤᱭᱟ ᱨᱮ ᱟᱭᱢᱟ ᱞᱚᱠᱚᱢ ᱢᱟᱪᱮᱫ ᱠᱚ ᱧᱟᱢᱚᱜᱼᱟ ᱦᱮᱸ ᱥᱮ ᱵᱟᱝ᱾ ᱵᱟᱝ ᱢᱤᱫ ᱫᱤᱠ ᱛᱮᱫᱚ ᱵᱷᱟᱜᱮ ᱦᱚᱸ ᱠᱟᱱᱟ᱾ ᱦᱮᱸ ᱥᱮ ᱵᱟᱝ ᱠᱤᱱᱛᱩ ᱟᱫᱚ ᱚᱱᱟ ᱡᱤᱱᱤᱥ ᱫᱚ ᱟᱵᱚ ᱵᱩᱡ ᱞᱟᱜᱟᱣᱟ ᱵᱚᱱᱟ ᱦᱮᱸ ᱥᱮ ᱵᱟᱝ᱾ ᱟᱨ ᱚᱱᱠᱟᱱ ᱡᱩᱫᱤ ᱢᱤᱫᱴᱟᱝ᱾ ᱠᱚᱢ ᱵᱚᱭᱮᱥ ᱨᱮ ᱡᱩᱫᱤ ᱢᱤᱫᱴᱟᱝ ᱜᱤᱫᱽᱨᱟᱹ ᱯᱷᱳᱱᱮᱢ ᱮᱢᱟᱫᱮᱭᱟ ᱩᱱᱤ ᱫᱚ ᱵᱟᱭ ᱵᱩᱡᱟ ᱪᱮᱫ ᱦᱚᱸ᱾ ᱛᱟᱦᱚᱞᱮ ᱩᱱᱤ ᱫᱚ ᱚᱴᱳᱢᱮᱴᱤᱠ ᱩᱱᱤ ᱫᱚ ᱚᱱᱛᱮ ᱜᱮ ᱪᱟᱞᱟᱜ ᱟᱭ ᱦᱮᱸ ᱥᱮ ᱵᱟᱝ ᱴᱷᱤᱠ ᱢᱟᱱᱮ ᱚᱠᱟᱴᱟᱜ᱾ ᱵᱳᱜᱮ ᱰᱟᱦᱟᱨ ᱛᱮ ᱫᱚ ᱵᱟᱭ ᱛᱟᱲᱚᱢ ᱫᱟᱲᱮᱭᱟᱜ᱾
ᱦᱳᱸᱭ ᱟᱨ ᱞᱮᱭ ᱛᱮᱱᱟᱜ ᱫᱚ ᱱᱚᱣᱟ ᱜᱮ ᱡᱟᱦᱟᱸ ᱫᱚ ᱢᱟᱱᱮ ᱟᱭᱳ ᱠᱚ᱾ ᱩᱱᱠᱩ ᱠᱚᱫᱚ ᱟᱠᱚ ᱜᱤᱫᱽᱨᱟᱹ ᱦᱮᱸᱣ ᱛᱚᱨᱟ ᱠᱷᱚᱱ ᱜᱮᱥᱮ ᱢᱳᱵᱟᱭᱤᱞ ᱠᱚ ᱧᱮᱞ ᱦᱮᱣᱚᱜᱼᱟ᱾ ᱩᱱᱠᱩ ᱜᱮ ᱢᱟᱱᱮ ᱜᱤᱫᱽᱨᱟᱹ ᱫᱚ᱾ ᱞᱟᱦᱟ ᱫᱚ ᱡᱟᱦᱟᱸ ᱛᱤᱱᱟᱹᱜ ᱥᱮᱨᱟ ᱛᱮᱱᱟᱜ ᱫᱚ ᱥᱮ ᱚᱱᱠᱟ ᱜᱮᱠᱚ ᱞᱟᱹᱭᱟ ᱡᱮ ᱵᱟᱝᱢᱟ ᱟᱭᱳ ᱴᱷᱮᱱ ᱜᱮ ᱥᱮᱨᱟᱭᱟᱭ᱾
ᱟᱨ ᱩᱱᱤ ᱜᱮ ᱡᱩᱫᱤ ᱯᱳᱭᱞᱳ ᱠᱷᱚᱱᱟᱜ ᱜᱮ ᱚᱱᱟ ᱠᱚ ᱤᱫᱤ ᱠᱟᱛᱮᱮᱫ ᱜᱮ᱾ ᱡᱚᱛᱚ ᱠᱤᱪᱷᱩ ᱚᱱᱟ ᱩᱱᱤ ᱥᱟᱢᱟᱝ ᱨᱮᱜᱮ ᱧᱮᱞ ᱵᱟᱨᱟᱭᱟᱭ ᱠᱷᱟᱡ ᱩᱱᱤ ᱥᱟᱢᱟᱝ ᱨᱮᱜᱮ ᱧᱮᱞᱟᱭ ᱠᱷᱟᱡ ᱫᱚ ᱟᱫᱚ ᱚᱱᱟᱠᱟᱜᱮ, ᱩᱱᱤ ᱦᱚᱸ ᱞᱟᱹᱴᱩ ᱠᱟᱛᱮᱫ ᱚᱱᱠᱟᱜᱮ ᱦᱟᱨᱟ ᱤᱫᱤᱜᱼᱟ᱾
ᱦᱮᱸ ᱦᱮᱸ᱾
ᱟᱫᱚ ᱚᱱᱟᱜᱮ ᱡᱟᱦᱟᱸ ᱛᱤᱱᱟᱹᱜ ᱵᱚᱱ ᱫᱟᱲᱮᱜ ᱢᱟ ᱥᱮ ᱱᱮᱛᱟᱨ ᱠᱷᱚᱱᱟᱜ ᱫᱚ ᱩᱱᱟᱹᱜ ᱞᱚᱜᱚᱱ ᱠᱷᱚᱱᱟᱜ ᱫᱚ ᱟᱞᱚ ᱵᱚᱱ ᱮᱢᱟ ᱠᱚᱢᱟ᱾ ᱚᱱᱟ ᱠᱚ ᱞᱮᱠᱷᱟᱱ ᱜᱮ ᱟᱵᱚᱣᱟᱜ ᱫᱚ ᱱᱟᱯᱟᱭᱚᱜ ᱛᱟᱵᱚᱱᱟ᱾
ᱦᱮᱸ ᱮᱠᱟᱞ ᱮᱠᱟᱞ ᱮᱠᱟᱞ ᱢᱟᱱᱮ ᱪᱮᱫ ᱤᱧ ᱞᱟᱹᱭᱟ ᱥᱚᱪᱮᱛᱚᱱ ᱢᱤᱫᱴᱟᱝ ᱟᱹᱰᱤ ᱢᱤᱫᱴᱟᱝ ᱞᱟᱹᱠᱛᱤ ᱢᱮᱱᱟᱜᱼᱟ᱾ ᱟᱵᱚᱣᱟᱜ ᱥᱚᱢᱟᱡᱽ ᱨᱮ ᱦᱮᱸ ᱥᱮ ᱵᱟᱝ ᱟᱨ ᱥᱚᱪᱮᱛᱚᱱ ᱵᱟᱝ ᱛᱟᱦᱮᱸ ᱞᱮᱱᱠᱷᱟᱱ ᱫᱚ ᱚᱱᱟ ᱫᱚ ᱟᱨᱠᱤ ᱦᱳᱭᱳᱜ ᱜᱮᱭᱟ᱾
ᱟᱨᱚ ᱚᱱᱠᱟᱜ ᱠᱟᱱᱟ ᱡᱮ ᱵᱟᱝᱢᱟ ᱡᱟᱦᱟᱸᱭ ᱠᱚ ᱜᱤᱫᱽᱨᱟᱹ ᱠᱚ ᱧᱮᱞ ᱥᱮᱨᱟᱭᱮᱫ ᱠᱟᱱᱟ ᱠᱚ ᱦᱤᱸᱛᱚᱜ ᱠᱷᱚᱱᱟᱜ᱾ ᱩᱱᱠᱩ ᱠᱚᱫᱚ ᱚᱲᱟᱜ ᱦᱚᱲᱟᱜ ᱵᱟᱫ ᱠᱟᱛᱮᱮᱫ ᱡᱩᱫᱤ ᱮᱴᱟᱜ ᱦᱚᱲ ᱠᱚ ᱡᱟᱦᱟᱱᱟᱜ ᱮᱢ ᱢᱮᱛᱟ ᱟᱭᱟ᱾ ᱮᱸᱰᱮᱠᱷᱟᱱ ᱫᱚ᱾ ᱢᱟᱱᱮ ᱟᱡ ᱞᱮᱠᱟᱛᱮᱫᱚ ᱢᱟᱱᱮ ᱵᱷᱟᱜᱤ ᱴᱷᱤᱠ ᱛᱮᱫᱚ ᱵᱟᱭ ᱦᱟᱛᱟᱣᱟ ᱵᱟᱝᱢᱟ ᱡᱮ ᱩᱱᱤ ᱫᱚ ᱞᱟᱹᱴᱩ ᱜᱮᱭᱟᱭ ᱥᱮ ᱢᱟᱨᱟᱝ ᱜᱮᱭᱟᱭ᱾ ᱩᱱᱤᱭᱟᱜ ᱠᱟᱛᱷᱟ ᱟᱸᱡᱚᱢ ᱦᱩᱭᱩᱜᱼᱟ ᱚᱱᱠᱟ ᱞᱮᱠᱟ ᱫᱚ ᱵᱟᱝ ᱮ ᱦᱟᱛᱟᱣᱟ᱾ ᱩᱱᱤ ᱫᱚᱚ ᱟᱡ ᱚᱲᱟᱜ ᱨᱮ ᱡᱟᱦᱟᱸ ᱞᱮᱠᱟ ᱠᱚ ᱢᱮᱛᱟ ᱟᱭᱟ ᱥᱮ ᱚᱲᱟᱜ ᱨᱮᱫᱚ ᱵᱟᱠᱚ ᱢᱮᱛᱟ ᱵᱟᱨᱟ ᱟᱭᱛᱮᱜᱮᱛᱚ ᱯᱷᱳᱱ ᱠᱚ ᱮᱢ ᱠᱟᱫᱮᱭᱟ᱾
ᱢᱮᱱᱠᱷᱟᱱ ᱩᱱᱤ ᱫᱚ ᱮᱴᱟᱜ ᱦᱚᱲᱟᱜ ᱫᱚ ᱵᱟᱝ ᱮ ᱟᱸᱡᱚᱢᱟ ᱛᱚᱠᱷᱚᱱ ᱫᱚ ᱯᱷᱳᱱ ᱨᱮᱱᱟᱜ ᱮ ᱧᱮᱞᱟᱭ ᱟᱨ᱾